ᱨᱚᱲ ᱟᱸᱡᱚᱢ ᱧᱟᱢᱚᱜ ᱠᱟᱱᱟ??
ᱦᱮᱸ ᱜᱚᱝᱠᱮ ᱟᱸᱡᱚᱢᱚᱜ ᱠᱟᱱᱟ ᱾
ᱟᱪᱪᱷᱟ ᱜᱚᱝᱠᱮ ᱛᱟᱦᱚᱞᱮ ᱪᱮᱫ ᱠᱚᱢ ᱪᱤᱠᱟᱹ ᱵᱟᱲᱟᱭᱫᱟ ᱜᱚᱝᱠᱮ ᱱᱤᱛᱚᱜ ᱫᱚ?
ᱱᱚᱼᱚᱭ ᱛᱚ ᱜᱚᱝᱠᱮ ᱡᱚᱢ ᱵᱟᱲᱟ ᱠᱟᱛᱮᱫ ᱫᱩᱲᱩᱵ ᱡᱤᱨᱟᱹᱜᱣ ᱦᱩᱭ ᱟᱠᱟᱱᱟ ᱾ ᱛᱚ ᱜᱚᱝᱠᱮ ᱟᱢ ᱫᱚ ᱪᱮᱫ ᱮᱢ ᱪᱤᱠᱟᱹᱭ ᱱᱤᱛᱚᱫᱚ??
ᱦᱳᱭ ᱜᱚᱢᱠᱮ ᱤᱧ ᱦᱚᱸ ᱱᱤᱭᱟᱹ ᱚᱠᱛᱚ ᱚᱠᱛᱚ ᱨᱮᱫᱚ ᱡᱚᱢ ᱵᱟᱲᱟ ᱠᱟᱛᱮᱫ ᱜᱮ, ᱟᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱾ ᱟ ᱜᱚᱝᱠᱮ ᱛᱟᱦᱚᱞᱮ ᱪᱮᱫ ᱠᱚᱯᱮ ᱠᱟᱹᱢᱤ ᱵᱟᱲᱟᱭ ᱫᱟ ᱱᱮᱛᱟᱨ ᱫᱚ ᱟᱯᱮ ᱥᱮᱡ ᱫᱚ??
ᱜᱚᱝᱠᱮ ᱠᱟᱹᱢᱤ ᱫᱚ ᱱᱮᱛᱟᱨ ᱫᱚ ᱦᱩᱭᱩᱜ ᱠᱟᱱᱟ᱾ ᱦᱩᱲᱩ ᱨᱚᱦᱚᱭ ᱛᱚ ᱦᱩᱲᱩ ᱨᱚᱦᱚᱭ ᱫᱚ ᱜᱚᱝᱠᱮ ᱟᱞᱮ ᱫᱚ ᱞᱟᱹᱭ ᱞᱮᱠᱷᱟᱱ ᱫᱚ ᱪᱟᱞᱟᱜ ᱠᱟᱱ ᱜᱮᱭᱟ ᱛᱚ ᱚᱱᱟ ᱨᱮᱜᱮ ᱱᱤᱛᱚᱝ ᱛᱮᱦᱮᱧ ᱫᱚᱞᱮ ᱠᱟᱹᱢᱤ ᱚᱨᱫᱷᱮᱠ ᱠᱟᱫᱟ ᱟᱫᱚ ᱟᱞᱮᱭᱟᱜ ᱫᱚ ᱢᱩᱪᱟᱹᱫ ᱫᱤᱱ ᱢᱟᱱᱮ ᱢᱩᱪᱟᱹᱫᱚᱜ ᱛᱟᱞᱮ ᱠᱟᱹᱢᱤ ᱦᱟᱸ ᱦᱩᱲᱩ ᱨᱚᱦᱚᱭ ᱫᱚ ᱾ ᱛᱚ ᱟᱯᱮ ᱜᱚᱝᱠᱮ ᱪᱮᱫ ᱠᱚᱯᱮ ᱪᱤᱠᱟᱹ ᱵᱟᱲᱟᱭ ᱫᱟ?
ᱦᱮᱸ ᱜᱚᱝᱠᱮ ᱟᱹᱰᱤ ᱱᱟᱯᱟᱭ ᱠᱟᱛᱷᱟ ᱱᱟᱦᱟ ᱮᱢ ᱞᱟᱹᱭ ᱠᱮᱫᱟ ᱾ ᱟᱫᱚ ᱚᱝᱠᱟ ᱢᱟ ᱟᱞᱮᱥᱮᱫ ᱢᱟ ᱦᱩᱲᱩ ᱠᱚᱢᱟ ᱟᱹᱰᱤ ᱞᱟᱦᱟ ᱧᱚᱜ ᱨᱮ ᱜᱮᱞᱮ ᱨᱚᱦᱚᱭ ᱪᱟᱵᱟᱣᱠᱟᱼᱟ ᱟᱫᱚ ᱱᱤᱛᱚᱜ ᱫᱚ ᱱᱚᱜ ᱱᱚᱣᱟ ᱡᱷᱤᱸᱜᱟᱹ ᱟᱨ ᱯᱚᱴᱚᱞ ᱱᱟᱦᱟ ᱞᱮ ᱨᱚᱦᱚᱭ ᱟᱠᱟᱫᱟ ᱵᱟᱲᱜᱮ ᱨᱮ ᱟᱫᱚ ᱱᱚᱣᱟ ᱠᱚᱜᱮ ᱧᱮᱞ ᱵᱟᱲᱟ ᱦᱩᱭᱩᱜ ᱠᱟᱱᱟ ᱜᱚᱝ ᱠᱮ ᱟᱫᱚ ᱫᱤᱱ ᱦᱤᱞᱳᱜ ᱥᱮᱛᱟᱜ ᱨᱮᱞᱮ ᱜᱚᱫ ᱛᱮ ᱟᱫᱚ ᱱᱚᱣᱟ ᱫᱚ ᱵᱟᱡᱟᱨ ᱤᱫᱤ ᱫᱚ ᱱᱟᱦᱟᱜ ᱤᱧ ᱜᱮᱠᱚ ᱢᱤᱛᱟᱹᱧᱟ ᱟᱫᱚ ᱵᱟᱡᱟᱨ ᱨᱮᱦᱚᱸ ᱚᱝᱠᱟ ᱦᱮᱸ ᱜᱚᱝᱠᱮ ᱟᱸᱡᱚᱢ ᱧᱟᱢᱚᱜ ᱠᱟᱱᱟ?
ᱟᱪᱪᱷᱟ ᱜᱚᱝᱠᱮ᱾ ᱵᱟᱡᱟᱨ ᱨᱮᱦᱚᱸ ᱟᱹᱠᱷᱨᱤᱧᱚᱜ ᱠᱟᱱ ᱛᱟᱯᱮᱭᱟ ᱥᱮ?
ᱦᱳᱭ ᱜᱚᱝᱠᱮ ᱮᱠᱟᱞ ᱵᱟᱡᱟᱨ ᱨᱮᱦᱚᱸ ᱱᱚᱝᱠᱟ ᱵᱷᱟᱜᱤ ᱜᱮ ᱫᱟᱢ ᱠᱚ ᱧᱟᱢᱚᱜ ᱠᱟᱱᱟ ᱥᱮᱛᱟᱜ ᱨᱮᱛᱚ ᱟᱫᱚ ᱛᱤᱱᱟᱹᱜ ᱥᱮᱛᱟᱜ ᱨᱮᱢ ᱤᱫᱤᱭᱟ ᱩᱱᱟᱹ ᱜᱮ ᱵᱟᱹᱲᱛᱤ ᱫᱟᱢᱮᱢ ᱧᱟᱢᱟ ᱜᱚᱝᱠᱮ ᱟᱞᱮᱥᱮᱡ ᱫᱚ᱾
ᱟᱪᱪᱷᱟ ᱟᱪᱪᱷᱟ᱾
ᱜᱚᱝᱠᱮ ᱟᱯᱮᱥᱮᱫ ᱛᱟᱦᱞᱮ ᱱᱚᱣᱟ ᱠᱚᱠᱩ ᱨᱚᱦᱚᱭ ᱵᱟᱲᱟᱭᱫᱟ ᱥᱮ ᱵᱟᱝ?
ᱜᱚᱝᱠᱮᱻ ᱨᱚᱦᱚᱭ ᱫᱚᱠᱚ ᱨᱚᱦᱚᱭ ᱵᱟᱲᱟᱭᱮᱜ ᱠᱟᱱ ᱜᱮᱭᱟ᱾ ᱛᱚᱻ ᱱᱚᱝᱠᱟ ᱟᱞᱮᱥᱮᱫ ᱫᱚ ᱡᱟᱹᱥᱛᱤ ᱫᱚ ᱱᱤᱭᱟᱹ ᱠᱚᱫᱚ ᱵᱟᱝ ᱦᱩᱭᱩᱜ ᱜᱮᱭᱟ ᱞᱟᱹᱭ ᱞᱮᱠᱷᱟᱱ ᱫᱚ ᱟᱹᱰᱤ ᱠᱚᱢᱜᱮ ᱦᱩᱭᱩᱜ ᱜᱮᱭᱟ᱾
ᱟᱨ ᱤᱱᱟᱹ ᱪᱟᱥ ᱦᱚᱸ ᱟᱞᱮ ᱟᱛᱩ ᱠᱚᱨᱮ ᱫᱚᱧ ᱧᱮᱞ ᱟᱠᱟᱫ ᱠᱚᱣᱟ ᱟᱹᱰᱤ ᱠᱚᱢ ᱜᱮ, ᱵᱤᱥᱤᱨ ᱵᱷᱟᱜᱽ ᱫᱚ ᱥᱚᱵᱽᱡᱤ ᱫᱚ ᱞᱟᱹᱭ ᱞᱮᱻ ᱞᱮᱠᱷᱟᱱ ᱫᱚ ᱱᱤᱝᱠᱟ ᱚᱲᱟᱜ ᱨᱮᱱᱟᱜ ᱡᱮᱢᱚᱱ ᱡᱚᱢ-ᱧᱩ ᱞᱮᱠᱟ ᱜᱮᱵᱚ ᱪᱟᱥ ᱜᱮᱭᱟ᱾ ᱛᱚ ᱜᱚᱝᱠᱮ ᱟᱯᱮ ᱥᱮᱫ ᱫᱚᱻ ᱵᱟᱡᱟᱨ ᱥᱮᱫ ᱟᱹᱠᱷᱨᱤᱧ ᱞᱟᱹᱜᱤᱫ ᱦᱚᱸᱠᱩ ᱱᱤᱝᱠᱟ ᱫᱷᱮᱨ, ᱟᱹᱰᱤ ᱡᱟᱹᱥᱛᱤ ᱠᱚ ᱪᱟᱥ ᱜᱮᱭᱟ ᱵᱟᱝ ᱜᱚᱝᱠᱮ?
ᱦᱮᱸ ᱜᱚᱝᱠᱮ ᱱᱚᱜ-ᱚ ᱱᱚᱝᱠᱟ ᱱᱤᱡᱮ ᱜᱮ ᱪᱟᱹᱥᱤ ᱡᱩᱫᱤ ᱱᱟᱜ ᱱᱚᱝᱠᱟ ᱟᱢᱛᱮ ᱪᱟᱥ ᱠᱟᱛᱮ ᱡᱩᱫᱤ ᱵᱟᱡᱟᱨ ᱨᱮ ᱫᱩᱲᱩᱵ ᱠᱟᱛᱮᱫ ᱡᱩᱫᱤᱢ ᱟᱠᱠᱷᱨᱤᱧ ᱫᱟᱲᱮᱭᱟᱜ-ᱟ, ᱟᱫᱚ ᱟᱭᱢᱟ ᱯᱚᱭᱥᱟ ᱦᱩᱭᱩ-ᱟ ᱚᱸᱰᱮ ᱫᱚ᱾ ᱟᱨ ᱜᱚᱝᱠᱮ ᱟᱯᱮ ᱥᱮᱫ ᱱᱚᱜ-ᱚ ᱱᱚᱝᱠᱟ ᱧᱮᱞ ᱠᱟᱱᱟ ᱡᱟᱦᱟᱸ ᱨᱮᱫᱚᱻ ᱪᱟᱹᱥᱤ ᱜᱮ ᱟᱠᱚ ᱜᱮᱠᱚ ᱟᱠᱚᱣᱟᱜ ᱡᱤᱱᱤᱥ ᱜᱚᱫ ᱠᱟᱛᱮᱫ ᱱᱟᱦᱟᱜ ᱟᱫᱚ ᱵᱟᱡᱟᱨ ᱨᱮ ᱱᱚᱝᱠᱟ ᱫᱩᱲᱩᱵ ᱫᱩᱲᱩᱵ ᱠᱚ ᱟᱹᱠᱷᱨᱤᱧᱟ ᱥᱮᱛᱟᱜ ᱠᱷᱚᱱ ᱛᱟᱨᱟᱥᱤᱧ ᱵᱮᱲᱟ ᱫᱷᱟᱹᱵᱤᱡ᱾ ᱟᱫᱚ ᱱᱚᱝᱠᱟ ᱟᱯᱮ ᱥᱮᱫ ᱠᱚ ᱟᱹᱠᱷᱨᱤᱧ ᱵᱟᱲᱟᱭ ᱜᱮᱭᱟ?
ᱛᱚ ᱜᱚᱝᱠᱮ ᱞᱟᱹᱭ ᱞᱮᱠᱷᱟᱱ ᱧᱮᱞ ᱫᱩᱧ ᱧᱮᱞ ᱟᱠᱟᱜ ᱠᱚᱜᱮᱭᱟ, ᱠᱤᱱᱛᱩ ᱥᱮᱛᱟᱜ ᱨᱮᱠᱚ ᱪᱟᱞᱟᱜ-ᱟ ᱟᱨᱠᱚ ᱜᱚᱜᱟ᱾ ᱟᱞᱮ ᱥᱮᱫ ᱫᱚ-ᱼ ᱵᱟᱨ ᱯᱮ ᱦᱚᱲ ᱜᱮᱠᱚ ᱪᱷᱩᱴᱟᱹᱜ-ᱟ ᱜᱚᱝᱠᱮ ᱵᱤᱥᱤ ᱫᱚ ᱵᱟᱠᱚ ᱠᱚ ᱪᱷᱩᱴᱟᱹᱜ ᱜᱮᱭᱟ᱾ ᱡᱟᱦᱟᱸ ᱟᱹᱞᱤᱧᱟᱜ ᱢᱮᱸᱫ ᱛᱮᱞᱤᱧ ᱧᱮᱞ ᱟᱠᱟᱜ ᱠᱚᱣᱟ ᱡᱮ ᱟᱞᱮ ᱟᱛᱩ ᱨᱮᱫᱚ ᱵᱟᱨ ᱦᱚᱲ ᱢᱮᱱᱟᱜ ᱠᱤᱱᱟᱹ ᱡᱮ ᱟᱹᱰᱤ ᱢᱚᱸᱡᱽ ᱠᱤᱱ ᱪᱷᱩᱴᱟᱹᱜᱼᱟ ᱪᱟᱹᱥᱤ ᱱᱤᱭᱟᱹ ᱛᱮ ᱱᱚᱜ-ᱱᱚᱝᱠᱟ ᱥᱚᱵᱡᱤ ᱠᱚᱠᱤᱱ ᱪᱟᱥᱟ᱾ ᱟᱨ ᱟᱞᱮ ᱦᱚᱸ ᱢᱮᱱᱟᱜ ᱞᱮᱜᱮᱭᱟ ᱢᱤᱫᱴᱟᱹᱝ ᱢᱟ ᱱᱟᱥᱮᱱᱟᱜ ᱜᱮ ᱱᱤᱡᱮ ᱚᱲᱟᱜ ᱞᱟᱹᱜᱤᱫᱮᱞᱮ ᱪᱟᱥ ᱜᱮᱭᱟ᱾ ᱟᱨ ᱧᱮᱞ ᱠᱟᱜ ᱠᱤᱱᱟᱹ ᱡᱟᱦᱟᱸ ᱢᱮᱫ ᱛᱮᱧ ᱧᱮᱞ ᱠᱟᱷ ᱠᱤᱱᱟᱹ ᱡᱮ ᱵᱟᱝᱟ ᱥᱮᱛᱟᱜ ᱨᱮᱠᱤᱱ ᱤᱫᱤᱭᱟ ᱟᱨᱠᱤᱱ ᱟᱹᱠᱷᱨᱤᱧᱟ᱾ ᱛᱚ ᱵᱷᱟᱹᱜᱤ ᱜᱮ ᱵᱩᱡᱷᱟᱹᱜ-ᱟ᱾ ᱡᱟᱭᱦᱳᱠ ᱢᱮᱱᱟᱜ ᱠᱚᱜᱮᱭᱟ ᱢᱮᱱᱛᱮ ᱞᱟᱹᱭᱟᱹᱞᱤᱧ ᱟᱹᱞᱤᱧ ᱫᱚ᱾
ᱟᱪᱪᱷᱟ ᱜᱚᱝᱠᱮ ᱟᱹᱰᱤ ᱱᱟᱯᱟᱭ᱾ ᱟᱨ ᱱᱤᱭᱟᱹ ᱪᱷᱟᱲᱟ ᱠᱟᱛᱮᱫ ᱦᱚᱸ ᱡᱟᱦᱟᱸ ᱞᱮᱠᱟ ᱟᱞᱮ ᱥᱮᱫ ᱠᱚ ᱧᱮᱞᱚᱜ ᱠᱟᱱᱟ ᱱᱚᱜ-ᱚ ᱱᱚᱣᱟ ᱦᱮᱸ ᱥᱚᱥᱟ ᱱᱟᱦᱟᱜ ᱠᱩ ᱪᱟᱥ ᱜᱮᱭᱟ ᱜᱚᱝᱠᱮ, ᱟᱸᱡᱚᱢ ᱠᱮᱫᱟᱢ?
ᱦᱮᱸ ᱜᱚᱝᱠᱮ᱾
ᱦᱮᱸ ᱱᱚᱜ-ᱚ ᱱᱚᱣᱟ ᱥᱚᱥᱟ ᱨᱮᱦᱚᱸ ᱟᱹᱰᱤ ᱵᱟᱹᱲᱛᱤ ᱜᱮ ᱞᱟᱵᱷ ᱦᱩᱭᱩᱜ ᱠᱟᱱᱟ ᱟᱞᱮ ᱥᱮᱫ ᱫᱚ᱾ ᱟᱫᱚ ᱛᱷᱚᱲᱟ ᱜᱟᱱ ᱜᱮ ᱠᱷᱟᱴᱟᱣ ᱧᱚᱜᱚᱜ ᱦᱩᱭᱩᱜ-ᱟ ᱠᱟᱹᱴᱤᱡ ᱨᱮ ᱱᱟᱦᱟᱜ ᱚᱱᱟ ᱮᱸᱻ ᱫᱟᱨᱮ ᱱᱟᱦᱟᱜ ᱠᱟᱹᱴᱤᱡ ᱨᱮ ᱡᱚᱜᱟᱣ ᱡᱚᱛᱚᱱ ᱦᱩᱭᱩᱜ-ᱟ ᱥᱟᱶᱛᱮ ᱥᱟᱦᱟᱨ ᱠᱚ ᱮᱢᱟᱜ ᱦᱩᱭᱩᱜ-ᱟ᱾ ᱟᱨ ᱟᱸᱜ, ᱱᱚᱝᱠᱟ ᱱᱟᱦᱟᱜ ᱱᱟᱹᱲᱤ ᱠᱚ ᱡᱟᱱᱟᱢ ᱞᱮᱱᱠᱷᱟᱱ ᱫᱚ ᱟᱫᱚ ᱚᱱᱛᱮ ᱫᱚ ᱡᱚ ᱮᱦᱚᱵ ᱞᱮᱱᱠᱷᱟᱱ ᱫᱚ ᱩᱱᱟᱹᱜ ᱵᱟᱹᱱᱩᱜ-ᱟ ᱠᱟᱹᱢᱤ ᱫᱚ᱾ ᱱᱚᱝᱠᱟ ᱮᱥᱯᱨᱟᱭ ᱜᱤ ᱠᱟᱹᱢᱤ ᱠᱟᱱᱟ᱾ ᱟᱢ ᱦᱟᱸᱜ ᱥᱚᱡᱟᱭ ᱠᱷᱟᱹᱞᱤ ᱥᱤᱢ ᱨᱟᱜ ᱨᱮ ᱵᱮᱨᱤᱫᱚᱜ ᱦᱩᱭᱩᱜ-ᱟ᱾ ᱟᱨ ᱜᱚᱫ ᱦᱩᱭᱩᱜ-ᱟ ᱱᱟᱦᱟᱜ ᱜᱚᱝᱠᱮ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱪᱮᱫᱟᱜ ᱥᱮ ᱵᱟᱡᱟᱨ ᱫᱚ ᱤᱫᱤ ᱞᱮᱠᱷᱟᱱ ᱫᱚ ᱥᱤᱢᱨᱟᱜ ᱨᱮ ᱵᱮᱨᱮᱫ ᱠᱟᱛᱮᱫ ᱜᱮ ᱜᱚᱫ ᱫᱚᱨᱠᱟᱨ ᱜᱟᱱᱚᱜ ᱠᱟᱱᱟ ᱪᱟᱥ ᱟᱹᱰᱤ ᱩᱥᱟᱹᱨᱟ ᱵᱟᱡᱟᱨ ᱨᱮ ᱤᱫᱤ ᱞᱮᱠᱷᱟᱱ ᱜᱮ ᱟᱹᱠᱷᱨᱤᱧᱚᱜ-ᱟ᱾
ᱟᱹᱰᱤ ᱩᱥᱟᱹᱨᱟ ᱥᱮ ᱜᱚᱢᱠᱮ᱾
ᱦᱳᱭ ᱜᱚᱢᱠᱮ ᱡᱟᱦᱟᱸᱭ ᱠᱚᱫᱚ ᱡᱟᱹᱥᱛᱤ ᱧᱚᱜ ᱱᱟᱦᱟᱜ ᱠᱷᱮᱛ ᱨᱮᱠᱚ ᱨᱚᱦᱚᱭ ᱠᱟᱫᱟ ᱱᱚᱣᱟ ᱮᱸᱜ ᱥᱚᱥᱟᱱ ᱱᱟᱦᱟᱜ ᱟᱫᱚ ᱱᱩᱠᱩ ᱫᱚ ᱧᱤᱫᱟᱹ ᱫᱩᱴᱟ ᱠᱷᱚᱱ ᱦᱚᱸᱠᱚ ᱜᱚᱫ ᱜᱮᱭᱟ ᱞᱟ ᱴᱚᱥ ᱴᱚᱥ ᱛᱮ ᱜᱚᱢᱠᱮ᱾
ᱟᱪᱪᱷᱟ ᱟᱪᱪᱷᱟ ᱟᱹᱰᱤ ᱱᱟᱯᱟᱭ ᱪᱮᱫᱟᱜ ᱥᱮ ᱟᱹᱞᱤᱧ ᱫᱚ ᱤᱱᱟᱹᱜ ᱵᱟᱹᱞᱤᱧ ᱵᱟᱲᱟᱭᱟ ᱛᱚ᱾ ᱛᱚ ᱡᱟᱦᱟᱸᱞᱤᱧ ᱧᱮᱞ ᱟᱠᱟᱫ ᱠᱚᱣᱟ ᱡᱮ ᱥᱮᱛᱟᱜ ᱵᱷᱳᱨ ᱛᱮᱠᱚ ᱪᱟᱞᱟᱜ-ᱟ ᱟᱨ ᱠᱩ ᱜᱚᱫ ᱠᱟᱛᱮᱫ ᱠᱚ ᱟᱹᱜᱩᱭ ᱛᱮ ᱟᱫᱚ ᱵᱟᱡᱟᱨ ᱨᱮᱠᱚ ᱤᱫᱤᱭᱟ᱾ ᱛᱚ ᱜᱚᱝᱠᱮ ᱥᱚᱥᱟ ᱪᱷᱟᱲᱟ ᱟᱨᱠᱩ ᱡᱟᱦᱟᱱᱟᱜ ᱠᱚ ᱪᱟᱥᱟ?
ᱦᱮᱸ ᱜᱚᱢᱠᱮ ᱟᱞᱮ ᱥᱮᱫ ᱱᱚᱛᱮ ᱫᱚ ᱱᱟᱦᱟᱜ ᱥᱚᱥᱟ ᱪᱷᱟᱲᱟ ᱟᱨᱦᱚᱸ ᱮᱴᱟᱜ ᱠᱚᱜᱜᱚ ᱠᱚ ᱪᱟᱥ ᱜᱮᱭᱟ᱾ ᱟᱫᱚ ᱱᱚᱜ-ᱚ ᱱᱚᱣᱟ ᱡᱚᱸᱰᱨᱟ ᱠᱚᱠᱚ ᱪᱟᱥ ᱜᱮᱭᱟ᱾ ᱟᱨ ᱜᱩᱦᱩᱢ ᱢᱟ ᱱᱮᱛᱟᱨ ᱢᱟ ᱠᱚᱢ ᱪᱟᱵᱟᱣ ᱟᱠᱟᱱᱟ᱾ ᱚᱱᱟ ᱜᱩᱦᱩᱢ ᱫᱚ ᱱᱮᱛᱟᱨ ᱵᱟᱠᱚ ᱪᱟᱥᱫᱟ᱾ ᱟᱨ ᱛᱩᱲᱤ ᱠᱚ ᱮᱨ ᱜᱮᱭᱟ ᱜᱚᱝᱠᱮ ᱟᱞᱮ ᱥᱮᱫ ᱫᱚ ᱛᱩᱲᱤ᱾
ᱟᱪᱪᱷᱟ ᱟᱪᱪᱷᱟ᱾
ᱟᱨ ᱜᱚᱢᱠᱮ ᱛᱟᱦᱞᱮ ᱟᱯᱮ ᱥᱮᱫ ᱱᱚᱣᱟ ᱜᱩᱦᱩᱢ ᱦᱮᱸ ᱜᱚᱝᱠᱮ ᱞᱟᱹᱭ ᱫᱟᱹᱧ ᱜᱩᱦᱩᱢ ᱠᱚᱫᱚ ᱟᱯᱮ ᱥᱮᱫ ᱫᱚᱠᱚ ᱮᱨ ᱜᱮᱭᱟ ᱥᱮ ᱵᱟᱝ ᱜᱚᱝᱠᱮ?
ᱛᱚ ᱜᱚᱢᱠᱮ ᱟᱹᱰᱤ ᱱᱟᱯᱟᱭ ᱵᱮᱱ ᱞᱟᱹᱭ ᱠᱮᱫᱟ, ᱪᱮᱫᱟᱜ ᱥᱮ ᱜᱩᱦᱩᱢ ᱫᱚ ᱜᱚᱢᱠᱮ ᱱᱮᱛᱟᱨ ᱢᱟᱞᱤᱧ ᱧᱮᱞᱮᱫ ᱠᱟᱱ ᱟᱞᱮ ᱥᱮᱫ ᱢᱟ ᱟᱹᱰᱤ ᱜᱟᱱ ᱜᱮᱠᱩ ᱵᱚᱱᱫᱚ ᱟᱹᱜᱩ ᱠᱮᱫᱟ᱾ ᱪᱮᱫᱟᱜ ᱥᱮ ᱜᱩᱦᱩᱢ ᱱᱮᱛᱟᱨ ᱟᱹᱰᱤ ᱠᱚᱢ ᱠᱚ ᱪᱟᱥ ᱮᱫᱟ ᱢᱟᱱᱮ ᱡᱟᱦᱟᱸ ᱟᱞᱮᱥᱮᱫ ᱜᱩᱦᱩᱢ ᱦᱚ ᱟᱹᱰᱤ ᱧᱮᱞᱮᱫ ᱠᱟᱱ ᱛᱟᱦᱮᱸᱱᱟ ᱡᱮ ᱟᱹᱰᱤ ᱡᱟᱹᱥᱛᱤ ᱵᱚ ᱪᱟᱥᱮᱫ ᱠᱟᱱ ᱛᱟᱦᱮᱸᱫ᱾ ᱱᱮᱛᱟᱨ ᱜᱚᱝᱠᱮ ᱚᱱᱟ ᱮᱠᱫᱚᱢ ᱜᱮ ᱢᱟᱱᱮ ᱢᱤᱫ ᱵᱟᱨ ᱦᱚᱲᱞᱤᱧ ᱧᱮᱞᱮᱫ ᱠᱚᱣᱟ ᱜᱩᱦᱩᱢ ᱠᱚ ᱪᱟᱥᱫᱟ, ᱚᱱᱟ ᱦᱚᱸ ᱞᱟᱹᱭ ᱞᱮᱠᱷᱟᱱ ᱤᱱᱟᱹᱜ ᱰᱷᱤᱨ ᱵᱤᱜᱷᱟᱹ ᱨᱮ ᱢᱟᱛᱨᱚ ᱚᱠᱚᱭ ᱫᱚ ᱢᱤᱫ ᱦᱚᱲᱤᱧ ᱧᱮᱞᱟᱛᱚ᱾ ᱵᱟᱨ ᱦᱚᱲ ᱜᱟᱱ ᱚᱱᱠᱟᱧ ᱧᱮᱞ ᱟᱠᱟᱫ ᱠᱚᱣᱟ ᱡᱟᱦᱟᱸ ᱟᱹᱞᱤᱧ ᱞᱤᱧᱟᱜ ᱟᱹᱞᱤᱧᱟᱜ ᱢᱮᱫ ᱛᱮ ᱚᱱᱠᱟ ᱚᱠᱚᱭ ᱫᱚ ᱢᱤᱫ ᱵᱤᱜᱷᱟ ᱜᱟᱱᱮ ᱪᱟᱥ ᱠᱟᱫᱟ᱾᱾ ᱥᱮ ᱢᱤᱫ ᱵᱤᱜᱷᱟᱹ ᱠᱷᱚᱱ ᱵᱟᱨ ᱵᱤᱜᱷᱟᱹ ᱟᱨ ᱵᱟᱫ ᱵᱟᱹᱠᱤ ᱫᱚ ᱚᱱᱠᱟ ᱫᱚ ᱵᱟᱝ᱾ ᱛᱚ ᱟᱹᱞᱤᱧ ᱫᱚᱧ ᱢᱚᱱᱮᱭᱟ ᱞᱤᱧ ᱡᱮ ᱱᱤᱭᱟᱹ ᱫᱚ ᱟᱞᱮ ᱥᱮᱫ ᱫᱚ ᱜᱩᱦᱩᱢ ᱫᱚ ᱟᱹᱰᱤ ᱠᱚᱢ ᱠᱚ ᱪᱟᱥᱟ᱾ᱟᱨ ᱜᱮᱭᱟ ᱡᱚᱸᱰᱨᱟ ᱠᱚ, ᱵᱤᱥᱤᱨ ᱵᱷᱟᱜᱽ ᱫᱚ ᱡᱟᱦᱟᱸ ᱜᱩᱦᱩᱢ ᱛᱟᱦᱮᱸ ᱠᱟᱱᱟ ᱞᱟᱦᱟ ᱥᱮᱫ ᱡᱟᱦᱟᱸ ᱥᱮᱫᱟᱭ ᱨᱮᱞᱤᱧ ᱧᱮᱞ ᱞᱮᱫᱟ ᱟᱹᱰᱤ ᱡᱳᱨ ᱠᱚ ᱪᱟᱥᱮ ᱠᱟᱱ ᱛᱟᱦᱮᱸᱫ᱾ ᱱᱤᱛᱚᱝ ᱫᱚ ᱚᱱᱟ ᱵᱟᱹᱭ ᱵᱟᱹᱭ ᱛᱮᱞᱤᱧ ᱦᱚᱸᱞᱤᱧ ᱢᱱᱮᱭᱟ ᱱᱤᱭᱟᱹ ᱫᱚ ᱠᱩ ᱵᱚᱱᱫᱚ ᱟᱹᱜᱩᱭᱮᱫᱟᱭ ᱵᱚᱱ ᱢᱟ ᱢᱚᱱᱮ ᱟᱞᱮᱥᱮᱫ ᱡᱮ ᱫᱚ, ᱛᱚ ᱟᱯᱮᱥᱮᱫ ᱜᱮ ᱜᱚᱝᱠᱮ ᱚᱱᱠᱟ ᱧᱮᱞᱚᱜ ᱠᱟᱱᱟ?
ᱟᱪᱪᱷᱟ ᱜᱚᱝᱠᱮ ᱟᱞᱮ ᱥᱮᱫ ᱢᱟ ᱱᱟᱦᱟᱜ ᱱᱚᱝᱠᱟ ᱢᱟ ᱧᱮᱞᱚᱜ ᱠᱟᱱᱟ᱾ ᱱᱚᱜᱼᱚ ᱱᱚᱣᱟ ᱜᱩᱦᱩᱢ ᱫᱚ ᱞᱟᱦᱟ ᱛᱮᱫᱚ ᱠᱟᱡᱟᱠ ᱜᱮᱠᱚ ᱪᱟᱥᱮᱫ ᱛᱟᱦᱮᱱᱟ᱾ ᱟᱨ ᱱᱮᱛᱟᱨ ᱢᱟ ᱱᱚᱣᱟ ᱜᱩᱦᱩᱢ ᱧᱮᱞᱚᱜ ᱠᱟᱱᱟ ᱦᱟᱜ ᱵᱟᱹᱭ ᱵᱟᱹᱭᱛᱮ ᱟᱞᱮ ᱥᱮᱫ ᱫᱚ ᱱᱟᱦᱟᱜ ᱟᱫᱲᱱ ᱪᱟᱵᱟ ᱟᱠᱟᱱ ᱞᱮᱠᱟᱜᱮ᱾ ᱟ ᱚᱠᱚᱭ ᱠᱚᱪᱚ ᱱᱩᱡ ᱠᱟ ᱢᱤᱫ ᱵᱟᱨᱭᱟ ᱠᱷᱮᱛ ᱠᱚᱨᱮ ᱫᱚᱠᱚ ᱪᱟᱥ ᱵᱟᱲᱟᱭᱮᱫ ᱠᱟᱱ ᱜᱮᱭᱟ᱾ ᱟᱨ ᱱᱚᱜᱼᱚ ᱱᱚᱣᱟ ᱱᱟᱦᱟᱜ ᱡᱚᱸᱰᱨᱟ ᱱᱟᱦᱟᱜ ᱠᱟᱛᱷᱟ ᱞᱟᱝ ᱞᱟᱹᱭ ᱠᱮᱫᱟ ᱜᱚᱢᱠᱮ ᱱᱚᱣᱟ ᱡᱚᱸᱰᱨᱟ ᱫᱚ ᱪᱤᱠᱟᱹ ᱭᱟᱠᱚ᱾ ᱨᱚᱦᱚᱭᱟᱠᱚ ᱟᱫᱚ ᱨᱚᱦᱚᱭ ᱠᱟᱛᱮ ᱱᱚᱜᱼᱚ ᱱᱚᱝᱠᱟ ᱠᱟᱹᱴᱤᱡ ᱨᱮᱢᱟ ᱜᱟᱹᱭ ᱰᱟᱝᱨᱟ ᱴᱷᱮᱱ ᱠᱷᱚᱱ ᱱᱟᱦᱟᱜ ᱮᱸ ᱵᱟᱧᱪᱟᱣ ᱦᱩᱭᱩᱜ ᱛᱟᱢᱟ ᱡᱚᱜᱟᱣ ᱡᱚᱛᱚᱱ᱾ ᱟᱨ ᱜᱚᱢᱠᱮ ᱱᱚᱜᱼᱚ ᱞᱭ ᱱᱚᱝᱠᱟ ᱡᱚ ᱞᱮᱱᱠᱷᱟᱱ ᱦᱚᱸ ᱱᱩᱠᱩ ᱛᱩᱲ ᱢᱮᱱᱟᱜ ᱠᱚᱣᱟ ᱟᱞᱮ ᱥᱮᱫ ᱫᱚ ᱜᱚᱢᱠᱮ᱾ ᱧᱮᱞ ᱟᱠᱟᱫ ᱠᱚᱣᱟ ᱵᱮᱱ ᱛᱩᱲ?
ᱜᱚᱝᱠᱮ ᱦᱮᱸ ᱧᱮᱞ ᱫᱚᱞᱤᱧ ᱧᱮᱞ ᱟᱠᱟᱫ ᱠᱚᱜᱮᱭᱟ ᱫᱩᱲ ᱫᱚ᱾
ᱦᱳᱭ ᱜᱚᱢᱠᱮ, ᱱᱩᱠᱩ ᱛᱩᱲ ᱦᱚᱸ ᱟᱹᱰᱤ ᱛᱮᱫ ᱜᱮ ᱱᱟᱦᱟᱜ ᱠᱚ ᱡᱚᱢᱟ ᱱᱚᱣᱟ ᱡᱚᱱᱰᱨᱟ ᱦᱚᱸ᱾ ᱡᱟᱦᱟᱸ ᱞᱮᱠᱟ ᱱᱚᱜᱚ ᱱᱚᱝᱠᱟ ᱠᱷᱤᱪᱟᱹ ᱜᱤ ᱛᱟᱦᱮᱱᱟ ᱱᱟᱦᱟᱜ ᱱᱚᱣᱟ ᱡᱚᱸᱰᱨᱟ᱾ ᱟᱫᱚ ᱥᱟᱞᱟᱭ ᱛᱮᱠᱚ ᱥᱟᱠᱟᱢ ᱪᱮᱛᱟᱱ ᱨᱮ ᱢᱚᱡᱽ ᱜᱮᱠᱚ ᱫᱩᱲᱩᱵ ᱠᱚᱜᱟ ᱟᱨ ᱚᱱᱟ ᱡᱚᱸᱰᱨᱟ ᱫᱚ ᱟᱜ ᱟ ᱱᱩᱠᱩ ᱛᱩᱲ ᱠᱩ ᱡᱚᱢ ᱜᱮᱭᱟ ᱟᱫᱚ ᱯᱳᱭᱞᱳ ᱯᱳᱭᱞᱳ ᱫᱚ ᱵᱟᱝᱞᱮ ᱵᱩᱡᱮᱜ ᱛᱟᱦᱮᱱᱟ ᱪᱤᱞᱤ ᱠᱚ ᱡᱚᱢᱫᱟ ᱱᱚᱝᱠᱟᱱ ᱡᱚᱸᱰᱨᱟ ᱫᱚ᱾ ᱟᱞᱮ ᱫᱚᱞᱮ ᱢᱚᱱᱮᱭᱮᱜ ᱛᱟᱦᱮᱱᱟ ᱱᱟᱦᱟᱜ ᱡᱟᱹᱱᱤᱡ ᱠᱷᱟᱱ ᱪᱮᱬᱮ ᱠᱚᱠᱚ ᱡᱚᱢᱫᱟ᱾ ᱟᱫᱚ ᱢᱤᱫ ᱫᱤᱱ ᱫᱚᱞᱮ ᱵᱩᱡᱷᱟᱹᱣ ᱧᱟᱢ ᱠᱮᱫᱤᱭᱟ ᱢᱤᱫᱴᱟᱝ ᱛᱩᱲ ᱫᱚ ᱱᱟᱦᱟᱜ ᱱᱚᱝᱠᱟ ᱡᱚᱸᱰᱨᱟ ᱚᱱᱟ ᱥᱟᱠᱟᱢ ᱨᱮᱜᱮ ᱫᱩᱲᱩᱵ ᱟᱠᱟᱱ ᱛᱮ ᱟᱫᱚ ᱚᱱᱟ ᱡᱚᱱᱰᱨᱟ ᱫᱚ ᱢᱚᱡᱽ ᱜᱮ ᱥᱟᱞᱟ ᱠᱟᱛᱮᱜ ᱮ ᱡᱚᱢ ᱡᱚᱝᱟᱜ ᱠᱟᱱᱟ᱾ ᱟᱫᱚ ᱜᱚᱢᱠᱮ ᱟᱯ ᱟᱯᱮᱥᱮᱜ ᱱᱚᱝᱠᱟ ᱛᱩᱲ ᱠᱚ ᱢᱮᱱᱟᱜ ᱠᱚᱣᱟ ᱥᱮ ᱵᱟᱝ?
ᱛᱚ ᱜᱚᱝᱠᱮ ᱟᱯᱮ ᱥᱮᱜ ᱫᱚ ᱵᱟᱹᱧ ᱜᱤᱧ ᱧᱮᱞ ᱟᱠᱟᱜ ᱠᱚ ᱛᱩᱨ ᱠᱚᱫᱚ᱾ ᱠᱤᱱᱛᱩ ᱱᱚᱜᱚᱭ ᱧᱮᱞ ᱟᱠᱟᱜ ᱠᱚᱣᱟᱞᱤᱧ ᱟᱞᱮ ᱥᱮᱜ ᱫᱚ ᱠᱤᱪᱷᱩ ᱟᱹᱰᱤ ᱜᱟᱱ ᱜᱮ ᱚᱱᱠᱟ ᱞᱟᱹᱭ ᱞᱮᱠᱷᱟᱱ ᱫᱚ ᱛᱩᱲ ᱫᱚᱠᱚ ᱡᱚᱢᱟ ᱥᱮ ᱵᱟᱝ ᱜᱚᱝᱠᱮ ᱛᱚ ᱱᱚᱝᱠᱟ ᱦᱚᱲ ᱫᱚᱞᱤᱧ ᱧᱮᱞ ᱠᱟᱜ ᱠᱚ ᱜᱚᱝᱠᱮ ᱪᱮᱜ ᱮᱢ ᱞᱟᱹᱭᱟ ᱢᱟᱱᱮ ᱱᱚᱜᱚ ᱱᱚᱝᱠᱟ ᱠᱚ ᱴᱷᱚᱡ ᱠᱟᱛᱮ ᱠᱚ ᱟᱹᱜᱩᱭᱟ᱾ ᱡᱟᱦᱟᱸᱭ ᱟᱹᱰᱤᱜᱟᱱ ᱟᱞᱮ ᱥᱮᱜ ᱫᱚ ᱧᱮᱞ ᱟᱠᱟᱜ ᱠᱚᱣᱟ ᱟᱻ ᱱᱚᱱᱠᱟ ᱜᱷᱟᱥ ᱦᱮᱬᱦᱮᱜ ᱠᱚ ᱪᱟᱞᱟᱜ-ᱟ ᱛᱚ ᱜᱚᱝᱠᱮ ᱜᱷᱟᱥ ᱦᱮᱬᱦᱮᱜ ᱠᱚ ᱪᱟᱞᱟᱜ-ᱟ ᱟᱫᱚ ᱠᱚ ᱴᱷᱚᱡ ᱟᱹᱜᱩᱭᱟ᱾ ᱟᱫᱚ ᱱᱚᱝᱠᱟᱞᱤᱧ ᱧᱮᱞ ᱟᱠᱟᱜ ᱠᱚᱣᱟ ᱟᱫᱚ ᱱᱤᱭᱟᱹ ᱜᱮᱞᱤᱧ ᱵᱟᱲᱟᱭᱟ ᱡᱮ
ᱦᱚᱲᱢᱟ ᱱᱤᱭᱟᱹ ᱢᱟᱠᱚ ᱡᱚᱢ ᱜᱤ ᱦᱚᱲᱟᱜ ᱱᱤᱭᱟᱹ ᱢᱟ ᱡᱚᱢ ᱡᱤᱱᱤᱥ ᱠᱟᱱ ᱜᱤ ᱟᱫᱚ ᱚᱱᱠᱟ ᱠᱚ ᱴᱷᱚᱡ ᱠᱟᱛᱮᱜ ᱟᱜᱩᱭ ᱫᱟᱜ ᱠᱩ᱾ ᱟᱫᱚ ᱨᱟᱯᱟᱜ ᱠᱟᱛᱮᱜ ᱠᱚ ᱡᱚᱢᱟ᱾ ᱱᱤᱭᱟᱹ ᱫᱚᱞᱤᱧ ᱵᱟᱲᱟᱭᱟ ᱠᱤᱱᱛᱩ ᱛᱩᱲ ᱫᱚ ᱟᱹᱣᱨᱤ ᱞᱤᱧ ᱧᱮᱞ ᱠᱚᱣᱟ ᱛᱚ ᱟᱨ ᱚᱱᱠᱟ ᱫᱚ ᱵᱟᱹᱞᱤᱧ ᱟᱸᱡᱚᱢ ᱠᱟᱫᱟ ᱡᱮ ᱛᱩᱲ ᱠᱚ ᱡᱚᱢ ᱫᱟ ᱢᱮᱱᱛᱮ ᱟᱞᱮ ᱥᱮᱜ ᱫᱚ᱾
ᱦᱳᱭ ᱜᱚᱝᱠᱮ ᱱᱚᱜᱚ ᱱᱩᱠᱩ ᱛᱩᱲ ᱦᱚᱸ ᱟᱹᱰᱤ ᱛᱮᱫ ᱠᱚ ᱱᱚᱜᱚ ᱱᱚᱝᱠᱟ ᱠᱩ ᱡᱟᱞᱟᱭᱮᱜ ᱞᱮᱭᱟ ᱱᱟᱦᱟᱜ ᱡᱟᱦᱟᱸ ᱞᱮᱠᱟ ᱱᱚᱜ ᱱᱚᱝᱠᱟ ᱩᱱᱟᱹᱜ ᱢᱚᱸᱡᱽ ᱞᱮ ᱪᱟᱥ ᱫᱟ ᱠᱟᱹᱴᱤᱡ ᱠᱷᱚᱱ ᱱᱟᱦᱟᱜ ᱜᱟᱹᱭ ᱰᱟᱝᱨᱟ ᱴᱷᱮᱱ ᱠᱷᱚᱱᱞᱮ ᱵᱟᱧᱪᱟᱣᱫᱟ᱾ ᱥᱟᱶᱛᱮ ᱜᱚᱝᱠᱮ ᱱᱚᱜᱚ ᱱᱩᱠᱩ ᱛᱩᱭᱩ ᱦᱚᱸ ᱟᱹᱰᱤ ᱜᱮᱠᱚ ᱵᱚᱫᱢᱟᱥ ᱜᱮᱭᱟ᱾ ᱱᱚᱣᱟ ᱛᱩᱭᱩ ᱦᱚᱸ ᱱᱚᱣᱟ ᱡᱚᱠᱷᱚᱱ ᱱᱟᱦᱟᱜ ᱱᱚᱣᱟ ᱫᱟᱨᱮ ᱠᱚ ᱠᱷᱤᱪᱟᱹ ᱜᱮ ᱛᱟᱦᱮᱱᱟ ᱩᱱ ᱚᱠᱛᱚ ᱨᱮ ᱱᱩᱠᱩ ᱛᱩᱭᱩ ᱫᱚ ᱚᱱᱟ ᱫᱟᱨᱮ ᱦᱚᱸᱠᱚ ᱦᱟᱰᱟᱵ ᱠᱟᱛᱮᱜ ᱠᱚ ᱡᱚᱢ ᱜᱮᱭᱟ᱾ ᱚᱱᱠᱟ ᱦᱮᱲᱮᱢ ᱦᱮᱲᱮᱢ ᱜᱮᱠᱚ ᱟᱹᱭᱠᱟᱹᱣ ᱜᱮᱭᱟ᱾ ᱚᱱᱟᱛᱮ ᱢᱤᱫ ᱥᱚᱢᱚᱭ ᱫᱚ ᱦᱚᱜᱚ ᱱᱚᱝᱠᱟ ᱩᱞ ᱫᱟᱨᱤ ᱪᱤᱛ ᱪᱮᱛᱟᱱ ᱨᱮᱞᱮ ᱪᱟᱴᱟ ᱞᱮᱫᱟ ᱟᱨ ᱪᱟᱴᱟ ᱠᱟᱛᱮᱜ ᱞᱮ ᱦᱚᱨᱦᱚᱭᱮᱜ ᱛᱟᱦᱮᱸᱫ ᱜᱚᱝᱠᱮ᱾ ᱫᱚ ᱟᱯᱮᱥᱮᱜ ᱱᱚᱝᱠᱟ ᱡᱚᱱᱰᱽᱨᱟ ᱠᱚᱠᱚ ᱦᱚᱨᱦᱚᱭ ᱜᱮᱭᱟ ᱥᱮ ᱵᱟᱝ ᱜᱚᱝᱠᱮ?
ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮ ᱡᱚᱱᱰᱽᱨᱟ ᱫᱚ ᱦᱚᱲ ᱦᱚᱸ ᱫᱚᱨᱠᱟᱨᱚᱜ ᱠᱟᱱ ᱜᱮᱭᱟ ᱜᱚᱝᱠᱮ ᱵᱟᱢ ᱦᱚᱨᱦᱚ ᱞᱮᱠᱷᱟᱱ ᱡᱚᱛᱚᱱ ᱞᱮᱠᱷᱟᱱ ᱦᱚᱸ ᱵᱟᱝ ᱜᱟᱱᱚᱜ ᱠᱟᱱᱟ᱾ ᱛᱚ ᱜᱚᱝᱠᱮ ᱢᱤᱫ ᱥᱮᱜ ᱫᱚ ᱚᱱᱠᱟ ᱟᱞᱮ ᱥᱮᱜ ᱦᱚ ᱦᱩᱭ ᱞᱮᱱᱟ ᱡᱟᱦᱟᱸ ᱱᱚᱜᱚᱭ ᱪᱟᱞᱟᱣᱮᱱ ᱥᱮᱨᱢᱟ ᱨᱮ ᱨᱚᱦᱚᱭ ᱞᱮᱫᱟᱞᱮ ᱟᱞᱮ ᱠᱤᱱᱛᱩ ᱟᱞᱮᱭᱟᱜ ᱫᱚ ᱜᱚᱝᱠᱮ ᱡᱚᱱᱰᱽᱨᱟ ᱢᱟᱞᱮ ᱨᱚᱦᱚᱭ ᱢᱟᱞᱮ ᱨᱚᱦᱚᱭ ᱞᱮᱜ ᱜᱤ ᱤᱱᱟᱹᱜ ᱢᱚᱸᱡᱽ ᱞᱮ ᱯᱚᱨᱤᱵᱟᱨ ᱟᱛᱮᱜ ᱞᱮ ᱨᱚᱦᱚᱭ ᱞᱮᱫᱟ ᱟᱞᱮ ᱞᱟᱹᱭ ᱞᱮᱠᱷᱟᱱ ᱫᱚ ᱢᱤᱜ ᱵᱤᱜᱷᱟᱹ ᱜᱟᱱ᱾ ᱚᱲᱟᱜ ᱞᱟᱹᱜᱤᱫᱜᱤ ᱜᱤ᱾ ᱟᱫᱚ ᱜᱚᱝᱠᱮ ᱪᱮᱜ ᱪᱤᱠᱟᱹᱣ ᱠᱟᱱᱟ ᱢᱤᱫ ᱫᱤᱱ ᱫᱚ ᱫᱟᱜ ᱠᱮᱜᱟᱭ ᱨᱮ ᱦᱚᱭ ᱠᱮᱜᱟ ᱢᱟ ᱜᱚᱝᱠᱮ ᱦᱚᱭ ᱛᱮᱢᱟ ᱫᱟᱨᱮ ᱠᱚᱢᱟ ᱠᱤᱪᱷᱩᱴᱟ ᱢᱟ ᱛᱟᱞᱟ ᱢᱟᱞᱟ ᱥᱟᱜᱨᱮ ᱵᱷᱤᱫᱟᱹᱲ ᱟᱠᱟᱱ ᱛᱟᱞᱮ ᱟᱹᱰᱤ ᱦᱟᱨᱚᱱ ᱜᱮᱞᱮ ᱵᱩᱡᱷᱟᱹᱣ ᱠᱮᱫᱟ ᱜᱚᱝᱠᱮ ᱤᱱᱟᱹᱜ ᱡᱚᱛᱚᱱ ᱠᱟᱛᱮᱜ ᱨᱮᱦᱚᱸ᱾ ᱟᱫᱚ ᱤᱱᱠᱟᱹ ᱠᱟᱛᱮᱜ ᱜᱮ ᱟᱞᱮ ᱫᱚᱞᱮ ᱜᱮᱜ ᱠᱮᱫ ᱛᱮᱞᱮ ᱪᱷᱟᱰᱟᱣ ᱠᱮᱫᱟ ᱟᱨᱞᱮ ᱢᱟᱸᱰᱟ ᱠᱮᱫᱟ᱾ ᱱᱚᱝᱠᱟ ᱟᱞᱮ ᱥᱮᱫ ᱦᱩᱭ ᱞᱮᱱᱟ ᱜᱚᱝᱠᱮ ᱞᱟᱹᱭ ᱞᱮᱠᱷᱟᱱ ᱫᱚ ᱟᱨ ᱜᱚᱢᱠᱮ ᱞᱟᱹᱭ ᱞᱮ ᱠᱷᱟᱱ ᱫᱚ ᱡᱚᱛᱚ ᱦᱚᱲᱟᱜ ᱜᱮ ᱚᱝᱠᱟ ᱫᱚ ᱵᱷᱤᱸᱫᱟᱹᱲ ᱞᱮᱱᱟ᱾
ᱦᱮᱸ ᱜᱚᱝᱠᱮ ᱪᱟᱦᱚ ᱟᱫᱚ ᱞᱟᱹᱭᱫᱟᱹᱧ ᱟᱞᱮ ᱥᱮᱜ ᱢᱟ ᱱᱟᱦᱟᱜ ᱜᱚᱝᱠᱮ ᱱᱚᱝᱠᱟ ᱡᱚᱸᱰᱽᱨᱟ ᱱᱟᱦᱟᱜ ᱯᱷᱳᱴᱟᱠᱚ ᱯᱚᱭᱞᱳ ᱨᱮᱫᱚ᱾ ᱟᱨ ᱯᱷᱳᱰ ᱠᱟᱛᱮᱜ ᱟᱫᱚ ᱚᱱᱟ ᱫᱟᱨᱮ ᱫᱚᱠᱚ ᱢᱟᱜ ᱜᱤᱰᱤ ᱠᱟᱜᱼᱟ᱾ ᱟᱫᱚ ᱱᱚᱠᱟ ᱫᱟᱨᱮ ᱠᱚᱠᱚ ᱢᱟᱜ ᱜᱤᱰᱤ ᱠᱟᱜ ᱠᱷᱟᱱ ᱱᱚᱣᱟ ᱫᱟᱨᱮ ᱫᱚ ᱥᱟᱦᱟᱱ ᱞᱟᱹᱜᱤᱜ ᱠᱚ ᱫᱚᱦᱚ ᱠᱟᱜᱼᱟ᱾ ᱡᱟᱦᱟᱸ ᱱᱟᱦᱟᱜ ᱚᱱᱟ ᱡᱚᱸᱰᱽᱨᱟ ᱡᱚ ᱛᱮᱫ ᱱᱚᱣᱟ ᱫᱚ ᱥᱟᱞᱟ ᱠᱟᱛᱮᱜ ᱟᱸ ᱞᱟᱦᱟ ᱛᱮ ᱫᱚᱧ ᱧᱮᱞᱮᱜ ᱠᱚ ᱛᱟᱦᱮᱱᱟ ᱛᱤᱛᱤ ᱠᱩ ᱪᱷᱟᱲᱟᱣᱮᱜ ᱛᱟᱦᱮᱱᱟ ᱱᱚᱣᱟ ᱡᱚᱸᱰᱽᱨᱟ ᱫᱚ ᱜᱚᱝᱠᱮ, ᱟᱫᱚ ᱱᱮᱛᱟᱨ ᱢᱟ ᱧᱮᱞᱚᱜ ᱠᱟᱱᱟ ᱱᱚᱜᱼᱚ ᱱᱚ ᱠᱟ ᱢᱮᱥᱤᱱ ᱠᱚ ᱢᱮᱥᱤᱱ ᱠᱚ ᱜᱟᱹᱰᱤ ᱠᱩ ᱵᱮᱱᱟᱣ ᱠᱟᱱᱟ᱾ ᱟᱨ ᱱᱚᱜᱼᱚ ᱱᱚᱣᱟ ᱜᱟᱹᱰᱤ ᱛᱮᱜᱮ ᱠᱚ ᱱᱟᱦᱟᱜ ᱠᱚ ᱥᱟᱞᱟᱭᱫᱟ ᱟᱫᱚ ᱟᱯᱮ ᱥᱮᱜ ᱫᱚ ᱜᱚᱝᱠᱮ ᱚᱠᱟ ᱞᱮᱠᱟ ᱪᱮᱫ ᱛᱮᱠᱚ ᱥᱟᱞᱟᱭᱫᱟ?
ᱛᱚ ᱜᱚᱝᱠᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱡᱟᱦᱟᱸ ᱥᱮᱫᱟᱭ ᱨᱮᱱᱟᱜ ᱛᱟᱦᱮᱸ ᱠᱟᱱᱟ ᱡᱮ ᱛᱤ ᱛᱮᱜᱮ ᱠᱩ ᱥᱟᱞᱟᱭᱮᱜ ᱠᱟᱱ ᱛᱟ ᱛᱟᱨ ᱫᱚ ᱜᱚᱝᱠᱮ ᱞᱤᱧ ᱧᱮᱞᱮᱜ ᱠᱚᱣᱟ ᱢᱟᱱᱮ ᱥᱞᱟᱢᱟ ᱠᱚ ᱛᱤ ᱛᱮᱠᱚ ᱥᱮᱞᱟᱭᱮᱜ ᱠᱟᱱ ᱠᱤᱱᱛᱩ ᱟᱞᱮᱥᱮᱜ ᱫᱚ ᱱᱚᱜᱼᱚ ᱱᱚᱝᱠᱟ ᱵᱮᱥᱤᱨ ᱵᱷᱟᱜᱽ ᱜᱟᱹᱰᱤ ᱠᱚ ᱱᱤᱭᱮ ᱟᱹᱰᱤ ᱢᱮᱥᱤᱱ ᱠᱚ ᱟᱹᱰᱤ ᱢᱚᱸᱡᱽ ᱠᱚ ᱛᱮᱭᱟᱨ ᱠᱟᱛᱮᱜ ᱠᱷᱟᱹᱞᱤ ᱠᱚ ᱟᱨ ᱫᱟᱹᱨ ᱫᱟᱨᱮ ᱥᱩᱫᱷᱟᱹ ᱠᱚ ᱢᱟᱜᱫᱟ ᱟᱨ- ᱴᱮᱠᱴᱟᱨ ᱛᱮᱠᱚ ᱟᱹᱜᱩᱭᱫᱟ ᱛᱟᱯᱚᱨ ᱚᱲᱟᱜ ᱨᱮ ᱟᱹᱜᱩ ᱠᱟᱛᱮᱜ ᱠᱚ ᱥᱟᱞᱟᱭᱫᱟ᱾ ᱢᱟᱱᱮ ᱯᱩᱨᱟᱹ ᱥᱟᱞᱟ ᱫᱚ ᱵᱟᱝᱟ ᱠᱷᱟᱹᱞᱤ ᱪᱷᱟᱰᱟᱣ ᱠᱟᱜ ᱠᱟᱱᱟ ᱠᱚ ᱯᱷᱳᱰ ᱠᱚ ᱪᱷᱟᱰᱟᱣᱫᱟ᱾ ᱟᱨᱠᱚ ᱵᱚᱨᱟ ᱨᱮᱠᱚ ᱵᱷᱚᱨᱟᱣ ᱠᱟᱜ ᱠᱟᱱᱟ ᱴᱮᱠᱴᱟᱨ ᱜᱟᱹᱰᱤ ᱦᱮᱜᱱᱟ ᱢᱮᱥᱤᱱ ᱜᱟᱹᱰᱤ ᱞᱮᱠᱟ ᱟᱨ ᱚᱱᱟ ᱨᱮᱠᱚ ᱰᱟᱭᱨᱮᱠᱴ ᱠᱚ ᱵᱷᱚᱨᱟᱣ ᱜᱚᱞ ᱠᱟᱜ ᱠᱟᱱᱟ ᱢᱟᱱᱮ ᱵᱚᱨᱟ ᱫᱚ ᱵᱟᱝ ᱠᱷᱟᱹᱞᱤ ᱚᱱᱟ ᱡᱚᱱᱰᱨᱟ ᱯᱷᱚᱴ ᱠᱚ ᱵᱷᱚᱨᱟᱣ ᱠᱟᱜ ᱠᱟᱱᱟ ᱟᱨ ᱟᱡ ᱛᱮᱜᱮ ᱯᱩᱨᱟᱹ ᱢᱚᱸᱡᱽ ᱜᱮ ᱥᱟᱯᱷᱟ ᱠᱟᱛᱮᱫ ᱯᱩᱨᱟᱹ ᱢᱤᱜ ᱥᱮᱜ ᱫᱚ ᱵᱷᱩᱥᱟᱹ ᱚᱴᱟᱝᱚᱜ ᱠᱟᱱᱟ ᱟᱨ ᱢᱤᱜ ᱥᱮᱜ ᱫᱚ ᱞᱟᱹᱭ ᱞᱮᱠᱷᱟᱱ ᱥᱟᱠᱟᱢ ᱚᱴᱟᱝᱚᱜ ᱠᱟᱱᱟ᱾ ᱟᱨ ᱡᱚᱱᱰᱽᱨᱟ ᱢᱤᱥᱮ ᱛᱩᱫᱩᱜ ᱠᱟᱱᱟ ᱚᱱᱮ ᱚᱝᱠᱟ᱾
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱚᱠᱟ ᱜᱮᱞᱟᱝ ᱨᱚᱲᱟ ᱛᱟᱦᱞᱮ ᱱᱤᱛᱚᱜ ᱫᱚ ᱦᱳᱭ᱾